ᱦᱮᱸ ᱦᱮᱞᱳ᱾
ᱦᱮᱸ ᱦᱮᱞᱳ᱾
ᱦᱮᱸ ᱤᱧᱟᱹᱜ ᱨᱚᱲᱹ ᱟᱸᱡᱚᱢᱚᱼᱜ ᱠᱟᱱᱟ᱾
ᱦᱮᱸ ᱟᱸᱡᱚᱢᱚᱼᱜ ᱠᱟᱱᱟ᱾
ᱚ
ᱛᱟᱦᱚᱸᱞᱮ ᱱᱤᱭᱟᱹ ᱜᱷᱟᱹᱲᱤᱡ ᱫᱚ ᱱᱟᱯᱟᱼᱭ ᱜᱮ?
ᱦᱮᱸ ᱱᱟᱯᱟᱼᱭ ᱜᱮ᱾ ᱟᱹᱵᱤᱱ ᱜᱮ ᱞᱟᱹᱭᱵᱤᱱ ᱪᱤᱠᱟ ᱢᱮᱱᱟᱼᱜ ᱵᱤᱱᱟ?
ᱟᱹᱞᱤᱧ ᱦᱚᱸ ᱱᱟᱯᱟᱼᱭ ᱜᱮ ᱢᱮᱱᱟᱼᱜ ᱠᱟᱜ ᱞᱤᱧ ᱱᱤᱭᱟᱹ ᱜᱷᱟᱹᱲᱤᱡ ᱫᱚ᱾
ᱚ ᱛᱟᱦᱚᱸᱞᱮ ᱡᱚᱢ ᱵᱟᱹᱲᱟ ᱠᱚ ᱦᱩᱭ ᱱᱟᱹ ᱥᱮ ᱵᱟᱝ?
ᱡᱚᱢ ᱵᱟᱹᱲᱟ ᱠᱚᱫᱚᱹ ᱟᱹᱨᱤ ᱡᱚᱢ ᱵᱟᱹᱲᱟ ᱦᱩᱭᱩᱼᱜ ᱜᱮ-ᱭᱟ ᱡᱚᱢ ᱵᱟᱹᱲᱟ ᱦᱩᱭᱹᱱᱟ?
ᱦᱮᱸ ᱡᱚᱢ ᱵᱟᱹᱲᱟ ᱠᱚᱫᱚᱹ ᱦ ᱟᱠᱟᱱᱟ ᱱᱤᱡᱮᱨᱟᱜ ᱫᱚ᱾
ᱟᱼᱪᱷᱟ ᱟᱼᱪᱷᱟ᱾
ᱦᱩᱸ, ᱛᱟᱦᱚᱞᱮ, ᱫᱤᱥᱚᱢ ᱠᱚᱫᱚ ᱚᱠᱟᱹ ᱥᱮᱫ?
ᱫᱤᱥᱚᱢ ᱠᱚᱫᱚ, ᱱᱚᱜᱼᱚᱭ ᱢᱮᱫᱽᱱᱤᱯᱩᱨ ᱡᱮᱞᱟ ᱾
ᱚᱼ, ᱢᱤᱫᱽᱱᱤᱯᱩᱨ ᱡᱤᱞᱟ ᱾
ᱦᱮᱸ, ᱟᱨ ᱟᱹᱵᱤᱱᱟᱜ ᱫᱚ?
ᱟᱹᱞᱤᱧᱟᱜ ᱫᱚ, ᱱᱚᱛᱮ ᱵᱟᱸᱠᱩᱲᱟ ᱡᱮᱞᱟ ᱾
ᱟᱼᱪᱷᱟ ᱟᱪᱷᱟ, ᱛᱮᱦᱮᱧᱸ ᱫᱚ, ᱵᱚᱞ ᱠᱷᱮᱞ, ᱵᱟᱨᱮᱛᱮ ᱜᱟᱞᱢᱟᱨᱟᱼᱣ ᱞᱮᱠᱷᱟᱱ ᱪᱮᱠᱟᱜᱼᱟ? ᱦᱟᱸ ᱾
ᱵᱚᱞ ᱠᱷᱮᱞ, ᱦᱮᱸ, ᱜᱟᱱᱚᱼᱜ ᱜᱮᱭᱟ ᱪᱮᱫᱟᱜ ᱵᱟᱝ? ᱛᱟᱦᱚᱞᱮ, ᱯᱷᱤᱯᱟ ᱚᱣᱟᱨᱞᱰ ᱠᱟᱯ, ᱵᱮᱱ ᱧᱮᱞ ᱜᱮᱭᱟ ᱾
ᱦᱮᱸ, ᱯᱷᱤᱯᱟ ᱚᱳᱣᱟᱨᱞᱰ ᱠᱟᱯ ᱧᱮᱞ ᱜᱮᱭᱟ ᱞᱤᱧ ᱾
ᱚᱼᱦᱚᱸ ᱾ ᱦᱚᱞᱟ ᱵᱤᱱ ᱧᱮᱞ ᱜᱮᱫ ᱞᱮᱜ ᱜᱮᱭᱟ ᱾
ᱦᱮᱸᱻ ᱾ ᱧᱮᱞ ᱞᱮᱫ ᱜᱮᱭᱟ, ᱟᱨᱡᱮᱱᱴᱤᱱᱟ ᱦᱟᱜ ᱠᱷᱮᱞ ᱤᱧ ᱧᱮᱞ ᱠᱮᱜᱼᱟ ᱾ ᱟᱨᱡᱮᱱᱴᱤᱱᱟ ᱥᱟᱯᱳᱴᱟᱨ, ᱠᱟᱱᱟ ᱞᱤᱧ ᱛᱚ ᱾
ᱟᱸᱻ ᱾ ᱟᱪᱪᱷᱟ, ᱛᱟ ᱟᱸ ᱦᱚᱞᱟ ᱟᱨᱡᱮᱱᱴᱤᱱᱟ ᱟᱨ ᱚᱠᱚᱭᱟᱜ ᱠᱷᱮᱞ ᱦᱩᱭ ᱞᱮᱱᱟ?
ᱟᱨᱡᱮᱱᱴᱤᱱᱟ ᱟᱨ ᱵᱟᱹᱞᱤᱧ ᱩᱭᱦᱟᱹᱨ ᱫᱟᱲᱮᱜ ᱠᱟᱱᱟ ᱾
ᱟᱸᱻ ᱾
ᱚᱱᱠᱟ ᱫᱚ, ᱵᱟᱝ ᱞᱤᱧ ᱧᱮᱞ ᱟᱠᱟᱫᱟ ᱪᱚ, ᱚᱼᱠᱚᱭ ᱥᱟᱞᱟᱜ ᱠᱚ, ᱠᱷᱮᱞ ᱦᱩᱭᱩᱜ ᱠᱟᱱᱟ ᱾ ᱟᱹᱞᱤᱧ ᱦᱚᱸ ᱾ ᱟᱼᱫᱚ, ᱦᱚᱞᱟ ᱫᱚ ᱰᱮᱨᱤ ᱠᱟᱹᱛᱮᱫ ᱜᱮ ᱵᱮᱨᱮᱫ ᱦᱩᱭᱟᱠᱟᱱᱟ, ᱟᱫᱚ᱾ ᱦᱟᱯ ᱴᱟᱭᱤᱢ ᱯᱚᱨᱮ ᱠᱷᱮᱞ, ᱦᱚᱸ ᱧᱮᱞ ᱦᱩᱭᱮᱱᱟ ᱾ ᱯᱩᱨᱟᱹ ᱠᱷᱮᱞ ᱦᱚᱸ ᱵᱟᱝ? ᱧᱮᱞ ᱦᱩᱭ ᱟᱠᱟᱱᱟ ᱾
ᱚᱱᱛᱮᱱᱟᱜ ᱫᱚ ᱴᱟᱭᱤᱢ ᱫᱚ ᱴᱷᱤᱠ ᱜᱮᱭᱟ, ᱠᱤᱱᱛᱩ ᱟᱵᱚ ᱥᱮᱱᱟᱜ ᱴᱟᱭᱤᱢ, ᱡᱟᱦᱟᱸ ᱚᱱᱟ ᱫᱚ, ᱧᱤᱫᱟᱹᱜ ᱠᱟᱱᱟ ᱫᱚᱢᱮ ᱜᱮ ᱾
ᱦᱮᱸ ᱾ ᱟᱪᱷᱟ, ᱛᱟᱦᱚᱞᱮ ᱟᱵᱤᱱ ᱵᱚᱞ ᱠᱷᱮᱞ ᱫᱚ, ᱛᱟᱦᱚᱞᱮ ᱛᱤᱱᱟᱹᱜ? ᱵᱤᱱ ᱠᱩᱥᱤᱭᱟᱜ ᱜᱮᱭᱟ, ᱟᱵᱤᱱᱟᱜ?
ᱵᱚᱞ ᱠᱷᱮᱞ ᱢᱮᱱᱛᱮ, ᱠᱩᱥᱤ ᱵᱚᱞᱛᱮ ᱵᱷᱟᱜᱤ ᱜᱮ ᱠᱩᱥᱤ ᱫᱚ ᱾
ᱦᱮᱸ᱾
ᱟᱫᱚ ᱾ ᱠᱩᱥᱤ ᱫᱚᱞᱤᱸᱧ ᱠᱩᱥᱤᱭᱟᱜ ᱜᱮᱭᱟ ᱾ ᱠᱷᱮᱞ ᱦᱚᱸ ᱱᱤᱡᱮ ᱦᱚᱸ, ᱠᱷᱮᱞ ᱦᱩᱭᱩᱜ ᱜᱮᱭᱟ᱾ ᱟᱵᱤᱱ ᱦᱚᱸᱵᱮᱱ, ᱠᱷᱮᱞ ᱜᱮᱭᱟ ᱥᱮ ᱵᱟᱝ?
ᱦᱮᱸᱻ, ᱟᱹᱞᱤᱧ ᱦᱚᱸᱞᱤᱧ ᱠᱷᱮᱞ, ᱫᱚᱞᱤᱧ ᱠᱷᱮᱞ ᱜᱮᱭᱟ ᱾ ᱟᱫᱚ ᱠᱷᱮᱞ ᱵᱟᱲᱟ ᱦᱩᱭᱩᱜ ᱜᱮᱭᱟ᱾ ᱢᱟᱱᱮ, ᱩᱱᱟᱹᱜ ᱛᱟ ᱫᱚ ᱵᱟᱝ?
ᱟᱪᱪᱷᱟ, ᱛᱟᱦᱞᱮ ᱚᱱᱠᱟ, ᱴᱩᱨᱱᱟᱢᱮᱱᱴ ᱠᱚ ᱠᱷᱮᱞ ᱪᱟᱞᱟᱣ, ᱦᱩᱭ ᱟᱠᱟᱱᱟ ᱥᱮ ᱵᱟᱝ?
ᱪᱷᱳᱴᱳ ᱠᱷᱚᱴᱳ, ᱴᱩᱨᱱᱟᱢᱮᱱᱴ ᱠᱚ ᱠᱷᱮᱞ ᱵᱟᱲᱟ ᱦᱩᱭᱩᱜᱼᱟ ᱾ ᱫᱚᱢᱮ ᱵᱚᱲᱚ ᱴᱩᱨᱱᱟᱢᱮᱱᱴ ᱠᱚᱨᱮᱱᱟᱜ, ᱠᱷᱮᱞ ᱨᱮᱱᱟᱜ ᱦᱚᱸ, ᱩᱱᱟᱹᱜ ᱴᱟ, ᱤᱪᱪᱷᱟᱹ ᱫᱚ ᱵᱟᱹᱱᱩᱜᱼᱟ ᱾ ᱮᱢᱱᱤ ᱟᱨᱠᱤ ᱟᱸᱦᱼᱦᱚᱲᱢᱚ ᱱᱟᱯᱟᱭ ᱛᱟᱦᱮᱸᱱ ᱞᱟᱹᱜᱤᱫ, ᱟᱨᱠᱤ ᱾ ᱪᱷᱳᱴᱳ ᱠᱷᱟᱴᱳ ᱴᱩᱨ ᱴᱩᱨᱱᱟᱢᱮᱱᱴ ᱠᱷᱮᱞ ᱞᱟᱹᱜᱤᱫ ᱾
ᱦᱩᱸ, ᱟᱵᱚ ᱫᱚ ᱥᱮᱛᱚ ᱵᱟᱵ ᱥᱮᱭ, ᱢᱟᱨᱟᱝ ᱴᱩᱨᱱᱟᱢᱮᱱᱴ ᱫᱚ ᱵᱟᱵᱚᱱ, ᱪᱟᱞᱟᱣ ᱫᱟᱲᱮᱭᱟᱜᱼᱟ ᱾ ᱛᱚ, ᱛᱚ ᱱᱤᱡᱮᱨᱟᱜ ᱦᱚᱲᱢᱚ ᱤᱭᱟᱹ ᱞᱟᱹᱜᱤᱫ ᱾
ᱦᱮᱸ ᱦᱮᱸᱻ ᱾
ᱛᱚ, ᱚᱱᱠᱟ ᱤᱭᱟᱹ ᱠᱚᱨᱮ, ᱟᱥᱮ ᱯᱟᱥᱮ ᱮᱢᱱᱤ ᱳᱭ ᱴᱟᱠᱟ ᱠᱷᱮᱞ ᱠᱚ?
ᱦᱩᱸᱻ, ᱚᱱᱟ ᱠᱚᱜᱮ ᱪᱟᱞᱟᱣ ᱵᱟᱲᱟ ᱦᱩᱭᱩᱜ ᱜᱮᱭᱟ ᱾ᱥᱩᱨ ᱥᱩᱯᱩᱨ ᱠᱚᱨᱮ ᱾
ᱦᱳᱭ ᱾
ᱟᱫᱚ, ᱵᱚᱲᱚ ᱠᱞᱟᱵᱽ ᱥᱟᱞᱟᱜ ᱠᱷᱮᱞ ᱠᱚᱨᱛᱮ ᱜᱮᱞᱮ ᱦᱩᱸᱻ, ᱵᱷᱟᱜᱮ, ᱠᱚᱪᱟᱨ ᱠᱚ ᱥᱟᱞᱟᱜ ᱟᱼ ᱦᱟᱛ ᱛᱟᱦᱮᱸ ᱫᱚᱨᱠᱟᱨ, ᱦᱮᱸᱥᱮ ᱵᱟᱝ?
ᱦᱮᱸᱻ, ᱛᱟᱯᱚᱨᱮ ᱠᱟᱹᱣᱰᱤ ᱨᱮᱱᱟᱜ, ᱵᱮᱯᱟᱨ ᱢᱮᱱᱟᱜᱼᱟ ᱾
ᱦᱮᱸ ᱠᱟᱹᱣᱰᱤ ᱨᱮᱱᱟᱜ ᱵᱮᱯᱟᱨ ᱢᱮᱱᱟᱜᱼᱟ ᱟᱵᱚ ᱥᱟᱱᱛᱟᱲ ᱫᱚ ᱧᱮᱞᱚᱜᱼᱟ ᱡᱷᱚᱛᱚ ᱵᱷᱟᱜᱮ ᱠᱚ ᱠᱷᱮᱞ ᱛᱟᱵᱚᱸᱱᱟ ᱮᱴᱟᱜ ᱮᱴᱟᱜ ᱡᱟᱹᱛᱤ ᱠᱷᱚᱱ ᱫᱚ, ᱥᱟᱱᱛᱟᱲ ᱜᱮ ᱧᱮᱞ ᱱᱤᱭᱟᱹ ᱜᱷᱟᱹᱲᱤᱡ ᱫᱚ ᱧᱮᱞᱚᱜ ᱠᱟᱱᱟ ᱡᱮ ᱵᱷᱟᱜᱮ ᱠᱚ ᱠᱷᱮᱞᱮᱫ ᱛᱟᱵᱚᱱᱟ ᱟᱹᱰᱤ, ᱵᱚᱲᱚ ᱞᱟᱹᱴᱷᱩ ᱞᱟᱹᱴᱷᱩ ᱴᱩᱨᱱᱟᱢᱮᱱᱴ ᱠᱚᱦᱚᱸ ᱠᱚ ᱠᱷᱮᱞ ᱟᱠᱟᱫ ᱛᱟᱵᱚᱱᱟ ᱵᱳᱞ, ᱵᱚᱲᱚ ᱵᱚᱲᱚ ᱞᱤᱜᱽ ᱠᱚᱦᱚᱸ ᱠᱚ, ᱠᱷᱮᱞ ᱟᱠᱟᱫ ᱛᱟᱵᱚᱱᱟ ᱵᱚᱲᱚ ᱵᱚᱲᱚ ᱠᱮᱞᱟᱯ ᱥᱟᱞᱟᱜ ᱦᱚᱸᱠᱚ, ᱠᱷᱮᱞ ᱟᱠᱟᱫᱟ,
ᱦᱮᱸ ᱠᱷᱮᱞ ᱟᱠᱟᱫᱟ ᱠᱚ ᱛᱟᱯᱚᱨᱮ ᱟᱵᱚ ᱥᱟᱱᱛᱟᱲ ᱫᱚ ᱟᱹᱰᱤ ᱠᱤᱪᱷᱩ ᱡᱷᱟᱢᱮᱞᱟ ᱢᱮᱱᱟᱜ, ᱛᱟᱵᱚᱱᱟ ᱢᱟᱱᱮ ᱢᱮᱱ ᱡᱷᱟᱢᱮᱞᱟ ᱫᱚ ᱚᱱᱮ ᱠᱟᱹᱣᱰᱤ ᱱᱤᱭᱮ ᱡᱮᱢᱚᱱ ᱤᱭᱟᱹ ᱵᱤᱱ ᱪᱤᱱᱦᱟᱹᱭ ᱜᱮᱭᱟ ᱛᱚ ᱩᱱᱤ ᱥᱟᱫᱩ ᱢᱟᱨᱟᱱᱰᱤ, ᱡᱮᱢᱚᱱ ᱪᱤᱠᱟᱹ ᱱᱤᱭᱟᱹ ᱫᱷᱟᱦᱟ ᱜᱮ ᱚᱱᱮ ᱠᱷᱮᱞ ᱛᱮᱜᱮ ᱚᱱᱮ ᱵᱟᱡᱟᱣ ᱞᱮᱱᱟᱭ ᱥᱮ ᱪᱤᱠᱟᱹ ᱞᱮᱱᱟᱭ, ᱦᱮᱸ ᱤᱧᱡᱩᱨᱤ ᱞᱮᱱᱟᱭ ᱛᱷᱟᱞᱮ ᱚᱱᱟ ᱱᱤᱭᱮ ᱜᱮ ᱡᱮᱢᱚᱱ- ᱩᱱᱤ ᱱᱤᱭᱟᱹ ᱜᱮ ᱚᱱᱟ ᱠᱚ ᱤᱭᱟᱹᱭᱮᱫ ᱛᱟᱦᱮᱸᱜ-ᱟ ᱡᱮ ᱩᱱᱤ ᱵᱮᱥ ᱨᱩᱣᱟᱹᱲ ᱞᱟᱹᱜᱤᱫ ᱡᱟᱜᱮ ᱴᱟᱠᱟ ᱠᱚᱠᱚ ᱠᱟᱞᱮᱠᱴ ᱮᱫ ᱛᱟᱦᱮᱸᱜᱼᱟ,
ᱦᱩᱸ
ᱛᱟᱦᱚᱞᱮ ᱚᱸᱰᱮ ᱜᱮᱛᱚ ᱵᱩᱡᱷᱟᱹᱜᱼᱟ ᱡᱮ ᱟᱵᱚ ᱫᱚ ᱩᱱᱤ ᱩᱱᱟᱹᱜ ᱢᱟᱱᱮ ᱥᱟᱱᱛᱟᱲ ᱢᱚᱫᱽᱫᱷᱮ ᱫᱚ ᱩᱱᱤ ᱜᱮ ᱩᱱᱤᱭᱟᱹᱜ ᱜᱮ ᱧᱩᱛᱩᱢ ᱢᱮᱱᱟᱜ, ᱛᱟᱭᱟ ᱡᱮ ᱢᱤᱫᱴᱟᱝ ᱢᱟᱨᱟᱝ ᱠᱷᱮᱞᱳᱣᱟᱲ ᱠᱟᱱᱟᱭ ᱛᱚ ᱩᱱᱤ ᱦᱩᱭ ᱠᱟᱛᱮ ᱨᱮᱦᱚᱸ ᱩᱱᱤ ᱞᱟᱹᱜᱤᱫ, ᱴᱟᱠᱟ ᱠᱚ ᱠᱟᱞᱮᱠᱴ ᱮᱫᱟ ᱚᱸᱰᱮ ᱜᱮᱛᱚ ᱵᱩᱡᱷᱟᱹᱜᱼᱟ ᱡᱮ ᱟᱵᱚ ᱫᱚ ᱛᱟᱷᱞᱮ ᱛᱤᱱᱟᱹᱜ, ᱤᱭᱟᱹ ᱨᱮ ᱢᱮᱱᱟᱜ ᱵᱚᱱᱟ ᱴᱟᱠᱟ, ᱱᱤᱭᱟᱹ ᱟᱹᱰᱤ ᱤᱭᱟᱹᱨᱮ ᱢᱮᱱᱟᱜ ᱵᱚᱱᱟ ᱚᱱᱮ,
ᱛᱤᱱᱟᱹᱜ ᱟᱱᱟᱴ ᱨᱮ ᱢᱮᱱᱟᱜ ᱵᱚᱱᱟ ᱦᱮᱸ ᱥᱮ ᱵᱟᱝ,
ᱨᱮ ᱢᱮᱱᱟᱜ ᱵᱚᱱᱟ,
ᱥᱮ ᱠᱟᱹᱣᱰᱤ ᱫᱟᱲᱮ ᱵᱟᱝᱠᱷᱟᱱ ᱟᱵᱚ ᱵᱟᱵᱚᱱ ᱢᱟᱱᱮ, ᱚᱲᱟᱜ ᱨᱮᱱᱟᱜ ᱯᱚᱨᱤᱥᱛᱷᱤᱛᱤ ᱚᱱᱠᱟ ᱵᱷᱟᱹᱜᱮ ᱵᱟᱝ ᱛᱟᱦᱮᱸ ᱞᱮᱱᱠᱷᱟᱱ ᱚᱲᱟᱜ ᱨᱮᱱᱟᱜ, ᱥᱟᱯᱳᱨᱴ ᱦᱚᱸ ᱫᱚᱨᱠᱟᱨ ᱠᱟᱱᱟ ᱢᱤᱫᱴᱮᱜ ᱵᱷᱟᱹᱜᱤ ᱦᱟᱸᱜ ᱯᱚᱸᱪᱤ ᱥᱮᱱ ᱨᱮ ᱪᱟᱞᱟᱣ ᱞᱟᱹᱜᱤᱫ ᱛᱮ ᱢᱟᱱᱮ ᱚᱲᱟᱜ ᱨᱮᱱᱟᱜ ᱥᱟᱯᱳᱴ ᱯᱳᱭᱞᱳ ᱛᱮ ᱫᱚᱨᱠᱟᱨ ᱠᱟᱱᱟ ᱦᱮᱸᱥᱮ ᱵᱟᱝ,
ᱦᱩᱸ
ᱚᱱᱟ ᱞᱟᱹᱜᱤᱫ ᱟᱹᱞᱤᱧ ᱦᱚᱸᱞᱤᱧ ᱠᱩᱥᱤ ᱫᱚ ᱞᱤᱧ ᱠᱩᱥᱤᱭᱟᱜᱼᱟ ᱵᱟᱝ ᱫᱚ ᱵᱟᱝ ᱢᱟᱡᱷᱮ ᱢᱚᱫᱽᱷᱮ ᱡᱟ ᱜᱮ ᱦᱚᱲᱢᱚ ᱵᱷᱟᱜᱮ ᱫᱚᱦᱚ ᱞᱟᱹᱜᱤᱫ,
ᱟᱪᱪᱷᱟ ᱟᱪᱪᱷᱟ ᱟᱨ,
ᱟᱯᱮ ᱫᱤᱥᱚᱢ ᱨᱮᱫᱚ ᱪᱮᱫ ᱠᱟ ᱴᱩᱨᱱᱟ ᱢᱮᱱᱴ ᱠᱚ ᱦᱳᱭᱳᱜ ᱜᱮᱭᱟ,
ᱴᱩᱨᱱᱟ ᱢᱮᱱᱴ ᱠᱚᱫᱚ ᱠᱷᱮᱞ ᱫᱚ ᱵᱷᱟᱜᱮ ᱜᱮ ᱦᱳᱭᱳᱜ ᱜᱮᱭᱟ ᱢᱟᱱᱮ, ᱠᱟᱹᱣᱰᱤ ᱠᱚᱦᱚᱸ ᱠᱟᱹᱴᱤ ᱦᱟᱱᱮ- ᱚᱱᱛᱮ ᱵᱷᱟᱜᱮ ᱜᱮ ᱦᱳᱭᱳᱜ ᱜᱮᱭᱟ ᱟᱨ ᱡᱟᱦᱟ‌ᱸ ᱥᱟᱫᱷᱟᱨᱚᱱ ᱠᱷᱮᱞ ᱫᱚ ᱢᱮᱱᱟᱜ ᱜᱮᱭᱟ ᱚᱱᱟ ᱵᱚᱭᱞᱟᱨ ᱠᱷᱮᱞ ᱡᱟᱦᱟᱸ
ᱦᱩᱸ
ᱚᱱᱟ ᱢᱟ ᱫᱚᱢᱮ ᱜᱮ ᱦᱳᱭᱳᱜᱼᱟ ᱟᱨ ᱠᱟᱹᱣᱰᱤ ᱠᱚᱫᱚ, ᱡᱮᱢᱚᱱ ᱟᱞᱮ ᱱᱚᱣᱟ ᱥᱳᱨ ᱨᱮᱜᱮ ᱚᱱᱮ, ᱢᱤᱫ ᱴᱟᱝ
ᱯᱨᱟᱭ ᱜᱮ ᱦᱳᱭᱳᱜᱼᱟ,
ᱦᱮᱸ ᱦᱳᱭᱳᱜᱼᱟ ᱯᱨᱟᱭ ᱜᱮ ᱢᱤᱫ ᱴᱟᱝ ᱪᱟᱢᱯᱟᱯᱟᱲ ᱧᱩᱛᱩᱢᱟᱱ ᱟᱛᱳ ᱠᱟᱱᱟ ᱚᱸᱰᱮ, ᱫᱩ ᱛᱮ ᱦᱮᱸ ᱦᱮᱸ ᱫᱩ ᱛᱷᱮᱠᱮ ᱛᱤᱱ ᱞᱟᱠᱷ ᱚᱱᱠᱟ ᱦᱳᱭᱳᱜ ᱜᱮᱭᱟ,
ᱟᱪᱪᱷᱟ ᱟᱪᱪᱷᱟ, ᱟᱫᱚ ᱟᱵᱚ, ᱯᱷᱩᱴᱵᱚᱞ ᱫᱚ ᱢᱟᱱᱮ,
ᱟᱹᱰᱤ ᱤᱭᱟᱹ ᱜᱮ ᱠᱚ ᱠᱩᱥᱤᱭᱟᱜ ᱜᱮᱭᱟ ᱟᱹᱰᱤ ᱥᱟᱸᱜᱮ ᱦᱚᱲ ᱜᱮ ᱠᱚ ᱠᱩᱥᱤᱭᱟᱜ ᱜᱮᱭᱟ, ᱪᱮᱹ ᱩᱸ 'ᱯᱷᱩᱴᱵᱚᱞ' ᱠᱷᱮᱞ ᱫᱚ ᱦᱮᱸ ᱥᱮ ᱵᱟᱝ! ᱮᱴᱟᱜ ᱠᱷᱮᱞ ᱫᱚ ᱩᱱᱟᱹᱜ ᱵᱟ ᱠᱚ ᱠᱩᱥᱤᱭᱟᱜ ᱨᱮᱦᱚ, ᱢᱟᱱᱮ ᱡᱟᱦᱟ ᱨᱮ ᱡᱩᱫᱤ ᱴᱩᱱᱱᱟ ᱢᱮᱱ ᱦᱳᱭᱳᱜᱼᱟ, ᱢᱚᱴᱟ-ᱢᱩᱴᱤ ᱫᱚᱢᱮ ᱜᱮ ᱮᱸ ᱫᱚᱠᱚ, ᱚᱸ ᱦᱚᱲ ᱫᱚᱠᱚ ᱪᱟᱞᱟᱜ ᱜᱮᱭᱟ ᱧᱮᱞ ᱦᱮᱸ ᱥᱮ ᱵᱟᱝ!
ᱦᱮᱸ,
ᱟᱯᱮ ᱫᱤᱥᱚᱢ ᱨᱮ ᱪᱮᱜ ᱠᱟ ᱠᱚ ᱪᱟᱞᱟᱜᱼᱟ? ᱚᱸ
ᱟᱞᱮ ᱫᱤᱥᱚᱢ ᱨᱮ ᱦᱚᱲ ᱪᱟᱞᱟᱣ ᱵᱚᱞ ᱛᱮ ᱴᱩᱱᱱᱟ ᱢᱮᱱ ᱦᱚᱲ ᱫᱚᱢᱮ ᱠᱚ ᱪᱟᱞᱟᱜᱼᱟ, ᱢᱟᱱᱮ
ᱢᱟᱱᱮ ᱱᱚᱜ ᱱᱚᱣᱟ ᱜᱮ ᱟᱵᱚ ᱱᱟᱜ ᱫᱚ, ᱤᱭᱟᱹ ᱚᱱᱟ ᱯᱷᱩᱴᱵᱚᱞ ᱜᱮ ᱢᱮᱱᱟᱜ ᱟ ᱛᱚ, ᱱᱚᱣᱟ ᱤᱭᱟᱹ ᱠᱚᱨᱫᱟ ᱟᱛᱳ ᱫᱤᱥᱚᱢ ᱠᱚᱨᱮ ᱫᱚ,
ᱮᱸ,
ᱡᱟᱦᱟᱸ ᱨᱮᱜᱮ ᱚᱝᱠᱟ ᱡᱩᱫᱤ ᱦᱳᱭᱳᱜ ᱜᱮᱭᱟ, ᱢᱟᱱᱮ ᱮᱸ ᱴᱤᱠᱤᱴ ᱫᱤᱭᱮᱹ ᱦᱳᱠ ᱟᱨ ᱡᱟ ᱮᱹ ᱡᱟᱭ ᱦᱳᱠ ᱫᱚᱢᱚ ᱠᱚ ᱪᱟᱞᱟᱜᱼᱟ, ᱢᱟᱱᱮ ᱚᱱᱟ ᱠᱷᱮᱹᱞ ᱧᱮᱞ ᱫᱚ᱾
ᱡᱚ ᱯᱷᱩᱴᱵᱚᱞ ᱩᱸ ᱯᱩᱴᱵᱚᱞ ᱠᱷᱮᱹᱞ ᱛᱮ ᱟᱵᱚ ᱠᱤ ᱞᱟᱭᱤᱯᱷ ᱢᱤᱜ ᱴᱟᱝ ᱵᱷᱟᱜᱮ ᱞᱟᱭᱤᱯᱷ ᱵᱚᱱ ᱛᱮᱭᱟᱨ ᱫᱟᱲᱮ ᱟᱹᱵᱤᱱᱟᱜ ᱩᱭᱦᱟᱹᱨ ᱫᱤᱥᱟᱹᱛᱮ
ᱩᱸᱠᱷ ᱯᱷᱩᱴᱵᱚᱞ ᱤᱭᱟᱹ ᱛᱮᱫᱚ ᱞᱟᱭᱤᱯᱷ ᱞᱟᱭᱤᱯᱷ ᱵᱚᱞ ᱛᱮ ᱧᱮᱞ ᱵᱤᱱ ᱱᱮᱸ
ᱩᱸ,
ᱟᱵᱚ ᱫᱚ ᱢᱟᱱᱮ ᱡᱟᱦᱟᱱ ᱡᱤᱱᱤᱥ ᱜᱮ, ᱱᱳᱛᱳᱜ ᱡᱟᱦᱟᱸ ᱯᱚᱨᱤᱥ ᱛᱷᱤ ᱧᱮᱞᱚᱜ ᱠᱟᱱᱟ, ᱢᱟᱱᱮ ᱠᱟᱹᱣᱰᱤ ᱜᱮ ᱯᱷᱮᱠᱴᱟᱨᱟᱭ, ᱢᱟᱱᱮ ᱡᱩᱫᱤ ᱠᱟᱹᱣᱰᱤ ᱢᱮᱱᱟᱜ ᱛᱟᱢᱟ ᱚᱱᱟ ᱡᱟᱦᱟᱧ ᱢᱟᱝᱮ ᱚᱱᱟ ᱵᱤᱥᱚᱭ ᱛᱮ ᱡᱩᱫᱤ ᱠᱟᱹᱣᱰᱤᱢ ᱴᱷᱮᱞᱟᱣ ᱫᱟᱲᱮᱜᱼᱟ ᱛᱷᱟᱞᱮ ᱟᱢᱟᱜ ᱞᱟᱭᱤᱯᱷ ᱫᱚ ᱢᱟᱱᱮ ᱛᱮᱭᱟᱨᱚᱜ ᱜᱮᱭᱟ᱾ ᱢᱟᱱᱮ ᱵᱷᱟᱜᱮᱹᱢ ᱠᱷᱮᱹᱞ ᱫᱟᱲᱮᱜ ᱨᱮᱦᱚᱸ, ᱡᱟᱦᱟ ᱛᱤᱱᱟᱹᱜ ᱜᱮ ᱵᱷᱟᱜᱤ ᱠᱷᱮᱹᱞ ᱢᱮ ᱟᱢ ᱚᱱᱟ ᱡᱟᱦᱟ ᱡᱩᱫᱤ ᱚᱱᱟ ᱥᱮᱲᱟ ᱯᱚᱫᱽ ᱨᱮᱢ ᱪᱟᱞᱟᱜ, ᱚᱱᱟ ᱥᱮᱲᱟ ᱯᱚᱫᱽ ᱨᱮ ᱡᱟᱦᱟᱸᱭ ᱩᱝᱠᱩ ᱛᱟᱦᱮᱱᱟᱠᱚ ᱥᱤᱞᱮᱠᱴᱟᱨ,
ᱩᱸ,
ᱢᱟᱱᱮ ᱩᱸᱜ ᱢᱟᱱᱮ ᱟᱢᱟᱜ ᱢᱟᱱᱮ ᱡᱟᱦᱟ ᱛᱤᱱᱟᱹᱜ ᱠᱷᱮᱹᱞ ᱢᱟᱱᱮ ᱟᱢᱟᱜ ᱤᱥᱠᱤᱞ ᱛᱟᱦᱮᱱ ᱛᱟᱢ ᱨᱮᱦᱚᱸ, ᱢᱟᱱᱮ ᱚᱱᱟ
ᱩᱸ,
ᱚᱱᱮ ᱚᱱᱟ ᱯᱚᱫᱽ ᱨᱮ ᱛᱟᱦᱮᱸ ᱠᱳᱛᱛᱮᱹ ᱜᱮᱹᱞᱮᱹ, ᱢᱟᱱᱮ ᱠᱟᱣᱰᱤ ᱫᱚ ᱢᱟᱱᱮ ᱴᱷᱮᱞᱟᱣ ᱜᱮ ᱦᱩᱭᱩᱜ ᱛᱟᱵᱚᱱ
ᱦᱩᱸ, ᱡᱮ ᱠᱟᱹᱣᱰᱤ ᱵᱟᱝ ᱛᱟᱦᱮ ᱞᱮᱱᱠᱷᱟᱱ ᱵᱟᱝ ᱜᱟᱱᱚᱜᱼᱟ, ᱢᱮᱱ
ᱦᱮᱸ, ᱢᱟᱱᱮ ᱧᱮᱞᱚᱜ ᱠᱟᱱᱟ᱾
ᱦᱮᱸ, ᱚᱱᱟ ᱡᱩᱫᱤ ᱟᱨᱦᱚ ᱩᱸ ᱢᱤᱫ ᱫᱷᱟᱣ ᱜᱟᱱᱮᱢ ᱮ ᱪᱳᱴ ᱮᱢᱟᱱᱚᱜᱼᱟ ᱚᱲᱟᱜ ᱨᱮᱦᱚ ᱠᱚ
ᱦᱮᱸ, ᱮᱜᱮᱨᱟ᱾
ᱡᱮ ᱵᱚᱞ ᱵᱚᱞ ᱠᱷᱮᱹᱞ ᱠᱟ- -ᱛᱮ ᱪᱮᱜ ᱧᱟᱢᱚᱜ ᱵᱟᱡᱟᱜ ᱠᱟᱱᱟᱢ ᱯᱚᱭᱥᱟ ᱵᱟᱹᱱᱩᱜᱼᱟ, ᱪᱮᱫ ᱛᱮᱞᱮ ᱨᱟᱱᱟᱢᱟ? ᱦᱮᱥᱮ,
ᱮᱸ, ᱵᱟᱠᱷᱟᱱ ᱫᱚ ᱞᱟᱭᱤᱯ ᱫᱚ ᱡᱷᱚᱛᱚ ᱡᱤᱱᱤᱥ ᱨᱮᱜᱮ ᱢᱮᱱᱟᱜᱼᱟ᱾ ᱱᱳᱛᱳᱜ ᱡᱟᱦᱟᱸ ᱵᱚ ᱧᱮᱞᱚᱜ ᱠᱟᱱᱟ, ᱡᱷᱚᱛᱚ ᱡᱤᱱᱤᱥ ᱨᱮᱜᱮ ᱞᱟᱭᱤᱯᱷ ᱫᱚ ᱢᱮᱱᱟᱜᱼᱟ, ᱚᱝᱠᱟ ᱫᱚ ᱵᱟᱝ ᱡᱮ ᱠᱷᱮᱹᱞ ᱛᱮ ᱞᱟᱭᱤᱯᱷ ᱵᱟᱝ ᱢᱮᱱᱟᱜ ᱟᱥᱮ ᱵᱟᱝ!
ᱦᱩᱸ,
ᱚᱝᱠᱟ ᱫᱚ ᱵᱟ
ᱟᱪᱪᱷᱟ ᱟᱪᱪᱷᱟ, ᱛᱷᱤ ᱫᱤ ᱟᱺ ᱮᱴᱟᱜ ᱡᱟᱹᱛᱤ ᱠᱚᱫᱚ ᱩᱝᱠᱩᱣᱟᱜ ᱫᱚ, ᱚᱱ ᱴᱟᱠᱟ ᱯᱩᱭᱥᱟᱹ ᱫᱚ ᱢᱮᱱᱟᱜᱼᱟᱣ ᱩᱝᱠᱩ ᱫᱚ ᱟ ᱜᱤᱫᱽᱨᱟᱹ ᱟᱣᱠᱷᱟᱱ ᱵᱟᱭ ᱡᱩᱫ ᱨᱮᱦᱚ ᱟ ᱚᱲᱟᱜ ᱦᱚᱲ ᱛᱮᱜᱮ ᱥᱮ ᱟᱭᱚᱼᱵᱟᱵᱟ ᱯᱮᱜᱮ ᱠᱚ ᱩᱱᱤ ᱜᱤᱫᱽᱨᱟᱹ ᱜᱮᱠᱚ ᱢᱮᱛᱟᱭᱟ ᱩᱱ ᱫᱚ᱾ ᱦᱩᱸ᱾ ᱯᱷᱩᱴᱵᱚᱞ ᱠᱷᱮᱹᱞ ᱢᱮ ᱦᱮᱸ ᱥᱮ ᱵᱟᱝ, ᱚᱲᱟᱜ ᱦᱚᱲ ᱛᱮᱜᱮ ᱠᱚ ᱥᱟᱯᱳᱴᱮᱭᱟ ᱟᱨ ᱟᱵᱚᱣᱟᱜ ᱟᱵᱚᱣᱟᱜ ᱨᱮᱫᱚ ᱚᱱᱟ ᱠᱷᱮᱛᱨᱚ ᱫᱚ ᱠᱤᱱᱛᱩ ᱩᱞᱴᱟᱹᱜ-ᱟ ᱦᱮᱸ ᱥᱮ ᱵᱟᱝ?
ᱦᱩᱸ᱾
ᱡᱮ ᱢᱤᱫᱴᱟᱝ ᱜᱤᱫᱽᱨᱟᱹ ᱤᱧᱤᱡ ᱵᱷᱟᱜᱤ ᱠᱷᱮᱹᱞ ᱫᱟᱭᱺ ᱛᱚᱵᱩ ᱨᱮᱦᱚᱸ ᱵᱟᱭ ᱢᱮᱛᱟᱭᱟ ᱡᱮ ᱟᱢ ᱫᱚ ᱛᱟᱦᱞᱮ ᱵᱟᱹᱵᱩ ᱟᱢ ᱫᱚ ᱛᱟᱦᱞᱮ ᱡᱮ, ᱦᱚᱸᱜ-ᱚ ᱱᱚᱣᱟ ᱠᱚᱞᱮ ᱠᱤᱨᱤᱧᱟᱢ ᱠᱟᱱᱟ ᱵᱷᱟᱜᱮ ᱧᱚᱜ ᱠᱷᱮᱹᱞ ᱛᱟᱵᱚᱱ ᱢᱮ ᱛᱟᱦᱞᱮ ᱚᱱᱠᱟᱱ ᱫᱚ ᱵᱟᱝ ᱧᱮᱞᱚᱜ-ᱟ᱾
ᱦᱩᱸᱜ-ᱩᱸ᱾
ᱚᱱᱟ ᱠᱷᱮᱛᱨᱮ ᱧᱮᱞᱚᱜ-ᱟ ᱵᱤᱯᱚᱨᱤᱛ᱾ ᱠᱚ ᱞᱟᱹᱭᱟ ᱵᱟᱵᱩ ᱵᱚᱞ ᱫᱚ ᱟᱞᱚᱢ ᱠᱷᱮᱹᱞᱟ ᱵᱚᱞ ᱫᱚ ᱵᱟᱡᱟ ᱮᱢᱟᱱ᱾ ᱟᱢ ᱦᱮᱸ ᱥᱮ ᱵᱟᱝ ᱟᱹᱰᱤ ᱠᱤᱪᱷᱩ᱾
ᱢᱟᱱᱮ ᱟᱵᱚ ᱢᱟᱱᱮ ᱢᱤᱫ ᱫᱷᱟᱣ ᱵᱟᱡᱟᱣ ᱞᱮᱠᱷᱟᱱ ᱚᱱᱟ ᱵᱮᱥ ᱨᱩᱣᱟᱹᱲ ᱢᱟᱱᱮ ᱨᱮᱱᱟᱜ ᱟᱵᱚᱱᱟᱜ ᱥᱟᱢᱚᱨᱛᱷᱚ ᱵᱟᱝ ᱛᱟᱦᱮᱸ ᱵᱟᱟᱹᱪᱩᱜ ᱛᱟᱵᱚᱱᱟ᱾ ᱢᱟᱱᱮ ᱟᱵᱚ ᱫᱚ ᱮᱢᱚᱱ ᱢᱟᱱᱮ ᱤᱭᱟᱹ ᱠᱟᱱᱟ ᱵᱚᱱ ᱢᱤᱫ ᱫᱤᱱ᱾ ᱢᱟᱱᱮ ᱚᱱᱟ ᱢᱤᱫ ᱫᱤᱱ ᱠᱟᱹᱢᱤ ᱨᱮᱱ ᱢᱤᱫ ᱫᱤᱱᱮᱢ ᱠᱟᱹᱢᱤᱭᱟ ᱚᱱᱟᱜᱮ ᱢᱤᱫ ᱫᱤᱱ ᱛᱮᱜᱮᱢ ᱡᱚᱢ ᱪᱟᱵᱟᱭᱟ ᱱᱚᱝᱠᱟᱱ ᱥᱟᱢᱚᱨᱛᱷᱚ ᱟᱵᱚᱣᱟᱜ᱾
ᱦᱩᱸ᱾
ᱛᱟᱦᱞᱮ ᱚᱱᱟ ᱠᱷᱮᱹᱞ, ᱠᱷᱮᱹᱞᱮᱢ ᱠᱷᱮᱹᱞᱟᱢ ᱚᱱᱟ ᱨᱮᱱᱟᱜ ᱤᱭᱟᱹ ᱦᱚᱸ ᱵᱟᱪᱩᱜ ᱛᱟᱵᱚᱱᱟ᱾
ᱦᱮᱸ ᱟᱨ ᱢᱤᱫ ᱫᱷᱟᱣ ᱤᱧᱡᱩᱨᱤ ᱮᱢᱟᱱ ᱞᱮᱱᱠᱷᱟᱱ ᱫᱚ ᱟᱹᱰᱤ ᱴᱟᱠᱟ ᱦᱚᱸ ᱠᱷᱚᱨᱚᱪᱟᱜ-ᱟ᱾ ᱱᱮᱛᱟᱨ ᱡᱚᱛᱚ ᱨᱮᱱᱟᱜ ᱜᱮ ᱦᱩᱸ᱾ ᱡᱚᱛᱚ ᱨᱮᱱᱟᱜ ᱨᱟᱱ ᱢᱩᱨᱜᱟᱹᱱ ᱦᱟᱛᱟᱣ ᱠᱚᱛᱛᱮ ᱜᱮᱞᱮ ᱱᱮᱛᱟᱨ ᱡᱷᱚᱛᱚ ᱨᱮᱱᱟᱜ ᱜᱮ ᱤᱭᱟᱹ ᱯᱷᱤᱥ ᱵᱟᱲᱛᱤ ᱠᱟᱱᱟ᱾
ᱦᱩᱸ᱾
ᱟᱹᱰᱤᱜᱮ ᱢᱩᱥᱠᱤᱞᱚᱜ ᱠᱟᱱᱟ ᱦᱮᱸ ᱥᱮ ᱵᱟᱝ᱾
ᱦᱮᱸ ᱢᱩᱥᱠᱤᱞᱚᱜ ᱠᱟᱱᱟ᱾
ᱡᱚᱛᱚ ᱠᱷᱮᱹᱛᱨᱮᱹ ᱜᱮ᱾ ᱛᱟᱦᱚᱞᱮ ᱟᱯᱮ ᱫᱷᱟᱨᱮ ᱯᱟᱥᱮ ᱨᱮᱱ ᱚᱜᱠᱟ ᱪᱷᱳᱴᱳ ᱠᱷᱟᱴᱳ ᱢᱟᱱᱮ ᱱᱟᱢᱤ ᱫᱟᱹᱢᱤ ᱯᱞᱮᱭᱟᱨ ᱫᱚ ᱢᱮᱱᱟᱜ ᱠᱟᱜ ᱠᱚᱜᱮᱭᱟ ᱦᱮᱸ ᱥᱮ ᱵᱟᱝ?
ᱦᱮᱸ ᱯᱞᱮᱭᱟᱨ ᱢᱮᱱᱟᱜ ᱠᱚᱣᱟ ᱢᱟᱱᱮ ᱮᱠᱟᱰᱮᱢᱤ ᱠᱚᱨᱮ ᱠᱚ ᱠᱷᱮᱹᱞ ᱜᱮᱭᱟ ᱠᱚ ᱢᱟᱱᱮ᱾ ᱚᱝᱠᱟ ᱪᱟᱞᱟᱜ ᱜᱮᱭᱟ ᱠᱚ᱾
ᱦᱩᱸ, ᱟᱫᱚ ᱚᱠᱚᱭᱮ ᱧᱮᱞ ᱚᱠᱚᱭᱟᱜ ᱚᱝᱠᱟ ᱯᱚᱨᱤᱥᱛᱷᱤᱛᱤ ᱵᱟᱹᱱᱩᱜ ᱨᱮᱦᱚᱸ᱾ ᱱᱤᱡᱮᱨᱟᱜ ᱡᱮᱫᱽ ᱛᱮᱦᱚᱸ ᱠᱚ ᱪᱟᱞᱟᱣᱟ ᱪᱟᱞᱟᱜ-ᱟ ᱦᱮᱸ ᱥᱮ ᱵᱟᱝ ᱡᱮ, ᱵᱟᱝ ᱤᱧ ᱫᱩᱧ ᱠᱷᱮᱹᱞᱟ ᱠᱟᱹᱴᱤᱡ ᱵᱷᱟᱜᱮ ᱧᱚᱜ ᱠᱷᱮᱹᱞ ᱦᱩᱭᱩᱜ ᱛᱤᱧᱟᱹ᱾
ᱦᱮᱸ ᱚᱝᱠᱟ ᱡᱮᱛᱟᱱ ᱦᱚᱲ ᱫᱚ ᱩᱝᱠᱩ ᱫᱚ ᱚᱦᱚᱢ ᱢᱟᱱᱟ ᱠᱮᱭᱟ ᱪᱟᱞᱟᱜ ᱜᱮᱭᱟᱭ᱾
ᱦᱩᱸ᱾ ᱟᱫᱚ ᱚᱱᱟ ᱫᱚ ᱴᱷᱤᱠ ᱜᱮᱭᱟ ᱟᱫᱚ᱾ ᱴᱟᱠᱟ ᱯᱚᱭᱥᱟ ᱵᱟᱝ ᱛᱟᱦᱮᱸᱞᱮᱱᱠᱷᱟᱱ ᱟᱫᱚ ᱥᱚᱝᱥᱟᱨ ᱨᱮᱦᱚᱸ ᱟᱹᱰᱤ ᱜᱟᱱ᱾ ᱛᱟᱯᱟᱢ ᱠᱷᱟᱹᱯᱟᱹᱨᱤ ᱦᱚᱸ ᱧᱮᱞ ᱧᱟᱢᱚᱜ ᱜᱮᱭᱟ ᱦᱮᱸ ᱥᱮ ᱵᱟᱝ᱾
ᱦᱮᱸ᱾ ᱛᱟᱯᱟᱝ ᱠᱷᱟᱹᱯᱟᱹᱨᱤ ᱢᱮᱱ ᱠᱟᱛᱷᱟ ᱫᱚ ᱚᱱᱟ ᱛᱮᱜᱮ ᱧᱮᱞᱚᱜ-ᱟ᱾ ᱛᱟᱯᱚᱨᱮ ᱚᱱᱟ ᱜᱮᱮ ᱢᱟᱨᱟᱝ ᱠᱟᱛᱷᱟ᱾ ᱢᱟᱱᱮ ᱴᱟᱠᱟ ᱯᱚᱭᱥᱟ ᱡᱩᱫᱤ ᱵᱟᱝ ᱛᱟᱦᱮᱱ ᱛᱟᱢᱟ ᱠᱷᱮᱹᱞ ᱦᱚᱸ ᱵᱟᱢ ᱫᱟᱲᱮᱭᱟᱜ-ᱟ᱾ ᱠᱷᱮᱹᱞ ᱨᱮᱱ ᱠᱷᱮᱹᱞ ᱵᱤᱥᱚᱭ ᱛᱮᱦᱚᱸ ᱢᱟᱱᱮ ᱟᱢᱟᱜ ᱠᱮᱨᱤᱭᱟᱨ ᱵᱟᱢ ᱫᱚᱦᱚ ᱫᱟᱲᱮᱭᱟᱜ-ᱟ᱾
ᱦᱩᱸ, ᱛᱟᱨᱯᱚᱨᱮ᱾ ᱢᱤᱫᱴᱟᱝ ᱵᱚᱭᱮᱥ ᱦᱩᱭ ᱞᱮᱱᱠᱷᱟᱱ᱾ ᱫᱟᱭᱤᱛᱛᱚ ᱦᱟᱛᱟᱣ ᱦᱩᱭᱩᱜ ᱜᱮᱭᱟ ᱦᱮᱸ ᱥᱮ ᱵᱟᱝ?
ᱦᱮᱸ ᱫᱟᱭ
ᱚᱱᱟ ᱚᱱᱟ ᱠᱷᱮᱛ ᱨᱮ ᱧᱮᱞ ᱧᱟᱢᱚᱜᱼᱟ ᱵᱚᱞ ᱠᱷᱮᱞ ᱫᱚᱼᱼ ᱠᱩᱥᱤ ᱨᱮ ᱦᱚᱸ ᱚᱱᱟ ᱫᱚ ᱟᱲᱟᱜ ᱜᱤᱰᱤ ᱦᱩᱭᱩᱜᱼᱟ ᱥᱮ ᱵᱟᱹᱜᱤ ᱦᱩᱭᱩᱜᱼᱟ ᱦᱮᱸ ᱥᱮ ᱵᱟᱝ
ᱦᱮᱸ ᱛᱟᱯᱚᱨᱮ ᱮᱴᱟᱜ ᱡᱟᱹᱛᱤ ᱠᱚᱣᱟᱜᱼᱼ